ᱦᱮᱸ ᱢᱟ ᱡᱚᱦᱟᱨ ᱜᱮ᱾
ᱦᱮᱸ ᱡᱚᱦᱟᱨ ᱜᱮ ᱪᱮᱫ ᱞᱮᱠᱟ ᱢᱮᱱᱟᱜ ᱯᱮᱭᱟ᱾
ᱦᱮᱸ ᱵᱮᱥ ᱜᱮ ᱢᱮᱱᱟᱜ ᱞᱮᱭᱟ ᱢᱟᱹᱭ, ᱟᱯᱮ ᱫᱚ ᱪᱮᱫ ᱞᱮᱠᱟ ᱢᱮᱱᱟᱜ ᱯᱮᱭᱟ?
ᱚ ᱦᱮᱸ ᱟᱞᱮ ᱦᱚᱸ ᱱᱟᱯᱟᱭ ᱜᱮ ᱱᱤᱛᱚᱜ ᱫᱚ᱾
ᱚ ᱟᱫᱚ ᱚᱱᱛᱮ ᱱᱤᱛᱚᱜ ᱢᱟ ᱟᱥᱟᱲ ᱵᱚᱸᱜᱟ ᱫᱤᱱ ᱫᱟᱜ ᱡᱟᱹᱯᱩᱫ ᱠᱚ ᱚᱠᱟ ᱞᱮᱠᱟ ᱦᱩᱭᱩᱜ ᱠᱟᱱᱟ᱾
ᱫᱟᱜ ᱡᱟᱹᱯᱩᱫ ᱫᱚ ᱱᱤᱛᱚᱜ ᱫᱚ ᱱᱚᱜᱼᱚᱭ ᱛᱚ᱾ ᱚᱱᱮ ᱮᱦᱚᱵ ᱟᱠᱟᱱᱟ ᱟᱫᱚ᱾ ᱢᱟᱱᱮ ᱵᱷᱟᱜᱤ ᱜᱮ ᱦᱩᱭᱩᱜ ᱠᱟᱱᱟ ᱟᱫᱚ ᱨᱚᱦᱚᱭ ᱠᱚᱫᱚ ᱟᱹᱣᱨᱤᱭᱟᱜᱼᱟ ᱱᱤᱛᱚᱜ ᱫᱚ᱾
ᱟᱫᱚ ᱛᱤᱥ ᱠᱚᱛᱮ ᱮᱛᱚᱦᱚᱵᱚᱜᱼᱟ ᱨᱚᱦᱚᱭ ᱠᱚᱫᱚ᱾
ᱞᱟᱜᱟᱜ ᱜᱮᱭᱟ ᱵᱟᱨ ᱯᱮ ᱫᱤᱱ ᱜᱟᱱ ᱛᱚᱲᱟ ᱠᱚ ᱟᱹᱣᱨᱤ ᱦᱟᱨᱟᱜ-ᱟ ᱛᱚ ᱚᱱᱟᱛᱮ ᱟᱫᱚ ᱴᱟᱭᱤᱢ ᱞᱟᱜᱟᱜ ᱜᱮᱭᱟ ᱫᱟᱜ ᱡᱟᱯᱩ ᱡᱟᱹᱯᱩᱫ ᱫᱚ ᱦᱩᱭᱩᱜ ᱠᱟᱱ ᱨᱮᱦᱚᱸ ᱟᱫᱚ ᱛᱚᱲᱟ ᱵᱟᱝᱠᱷᱟᱱ ᱫᱚ ᱪᱤᱠᱟᱹᱛᱮᱢ ᱨᱚᱦᱚᱭᱟ᱾
ᱦᱮᱸ ᱚᱱᱟᱦᱚᱸᱛᱚ ᱠᱟᱛᱷᱟ
ᱟᱯᱮ ᱥᱮᱫ ᱫᱚ ᱪᱮᱫ ᱞᱮᱠᱟ᱾
ᱟᱞᱮ ᱥᱮᱫ ᱦᱚᱸ ᱱᱚᱜᱚᱸᱭ ᱫᱟᱜ ᱡᱟᱲᱤ ᱠᱚ ᱡᱟᱲᱤ ᱵᱟᱲᱟ ᱟᱠᱟᱫᱟ ᱟᱫᱚ ᱛᱚᱞᱟ ᱠᱚ ᱜᱤᱰᱤ ᱵᱟᱲᱟ ᱦᱩᱭ ᱠᱟᱱᱟ ᱟᱫᱚ ᱱᱚᱜᱼᱚᱭ ᱦᱟᱸᱜ ᱛᱚᱞᱟ ᱠᱚᱦᱚᱸ ᱦᱟᱨᱟᱜ ᱠᱟᱱᱟ ᱫᱚᱥ ᱫᱤᱱ ᱠᱷᱟᱱ ᱜᱮ ᱨᱚᱦᱚᱭ ᱦᱚᱸ ᱞᱟᱜᱟᱜᱼᱟ᱾
ᱟᱪᱪᱷᱟ ᱛᱚ ᱟᱨ
ᱟᱫᱚ ᱢᱟᱹᱭ ᱟᱯᱮ ᱥᱮᱫ ᱫᱚ ᱚᱻ ᱱᱟᱦᱮᱞ ᱛᱮᱠᱚ ᱥᱤ ᱵᱟᱲᱟᱭᱟ ᱥᱮ ᱴᱨᱟᱠᱴᱚᱨ ᱠᱚᱛᱮ ᱠᱚ ᱥᱤ ᱵᱟᱲᱟᱭ ᱜᱮᱭᱟ᱾
ᱱᱤᱛᱚᱜ ᱫᱚ ᱱᱚᱜᱼᱚᱭ ᱢᱟᱱᱮ ᱜᱚᱴᱟ ᱜᱮ ᱧᱮᱞᱚᱜ ᱠᱟᱱᱟ ᱴᱨᱟᱠᱴᱟᱨ ᱛᱮᱜᱮ ᱵᱤᱥᱤ ᱠᱚ ᱥᱤᱭᱮᱫᱼᱟ᱾ ᱛᱚ ᱟᱞᱮ ᱦᱚᱸ ᱟᱞᱮ ᱥᱮᱫ ᱦᱚᱸ ᱴᱟᱠᱴᱟᱨ ᱠᱚᱜᱮ ᱵᱤᱥᱤ ᱧᱮᱞᱚᱜ ᱠᱟᱱᱟ ᱱᱟᱦᱮᱞ ᱛᱮᱫᱚ ᱱᱟᱦᱮᱞ ᱫᱚ ᱢᱟᱱᱮ ᱠᱚᱢ ᱦᱮᱡ ᱜᱚᱫ ᱟᱠᱟᱱᱟ ᱱᱤᱛᱚᱜ ᱫᱚ᱾
ᱦᱮᱸ ᱱᱚᱜᱼᱚᱭ ᱛᱚ ᱟᱵᱚᱣᱟᱜ᱾ ᱟᱞᱮ ᱥᱮᱫ ᱦᱚᱸ ᱴᱨᱟᱠᱴᱚᱨ ᱠᱚᱛᱮᱠᱚ ᱥᱤᱫᱟ ᱟᱫᱚ ᱰᱟᱝᱨᱤ ᱠᱚᱦᱚᱸ ᱵᱟᱹᱱᱩᱜ ᱠᱚᱣᱟ ᱱᱟᱦᱮᱞ ᱠᱚᱦᱚᱸ ᱱᱤᱛᱚᱜ ᱢᱟ ᱵᱟᱝ ᱧᱮᱞᱚᱜ ᱠᱟᱱᱟ᱾ ᱟᱫᱚ ᱡᱟᱦᱟᱸ ᱟᱵᱚ ᱦᱟᱸ ᱚᱸ ᱟᱫᱚ ᱚᱱᱛᱮ ᱫᱚ ᱛᱤᱱᱟᱹᱜ ᱥᱤᱡᱤᱱ ᱠᱚ ᱪᱟᱥ ᱜᱮᱛᱮ
ᱟᱞᱮ ᱥᱮᱫ ᱫᱚ ᱢᱟᱱᱮ ᱫᱟᱜ ᱛᱮ ᱠᱟᱹᱴᱤᱡ ᱟᱱᱟᱴ ᱧᱚᱜ ᱜᱮᱭᱟ ᱛᱚ ᱚᱱᱟᱛᱮ ᱱᱤᱛᱚᱜ᱾ ᱢᱟᱱᱮ ᱟᱥᱟᱲ ᱵᱚᱸᱜᱟ ᱜᱮ ᱢᱤᱫ ᱫᱷᱟᱣ ᱜᱮ ᱪᱟᱥ ᱫᱚ ᱦᱩᱭᱩᱜ ᱜᱮᱭᱟ
ᱚ ᱚᱱᱛᱮ ᱨᱮᱫᱚ ᱦᱮᱸ ᱟᱞᱮ ᱥᱮᱫ ᱦᱚᱸ ᱵᱟᱨ ᱥᱤᱡᱤᱱ ᱜᱮ ᱪᱟᱥ ᱫᱚ ᱦᱩᱭᱩᱜᱼᱟ᱾ ᱟᱫᱚ ᱢᱤᱫ ᱥᱤᱡᱤᱱ ᱡᱟᱦᱟᱸ ᱚᱠᱟ ᱥᱤᱛᱩᱝ ᱫᱤᱱᱞᱮ ᱪᱟᱥ ᱜᱮᱭᱟ ᱚᱱᱟ ᱫᱚ ᱚᱱᱟ ᱜᱟᱰᱟ ᱠᱮᱱᱮᱞ ᱚᱱᱟ ᱫᱟᱜ ᱠᱚᱛᱮ ᱟᱫᱚ ᱟᱯᱮ ᱥᱮᱫ ᱫᱚ ᱵᱟᱹᱱᱩᱜᱼᱟ ᱾
ᱟᱪᱪᱷᱟ ᱟᱫᱚ ᱠᱮᱱᱮᱞ ᱫᱚ ᱢᱮᱱᱟᱜ ᱨᱮᱦᱚᱸ ᱟᱫᱚ ᱠᱮᱱᱮᱞ ᱫᱟᱜ ᱫᱚ ᱟᱞᱮ ᱫᱚ ᱵᱟᱝᱞᱮ ᱧᱟᱢ ᱜᱮᱭᱟ ᱠᱮᱱᱮᱞ ᱢᱟᱱᱮ᱾ ᱪᱛᱟᱱ ᱧᱚᱜ ᱜᱮᱭᱟᱞᱮ ᱠᱮᱱᱮᱞ ᱫᱟᱜ ᱫᱚ ᱵᱟᱞᱮ ᱧᱟᱢ ᱜᱮᱭᱟ᱾ ᱚᱱᱟᱛᱮ ᱢᱤᱫ ᱫᱷᱟᱣ ᱜᱮ ᱪᱟᱥ ᱫᱚ ᱦᱩᱭᱩᱜᱼᱟ᱾
ᱟᱫᱚ ᱢᱟᱹᱭ ᱟᱵᱚᱣᱟᱜ ᱢᱟ ᱟᱵᱚ ᱥᱟᱱᱛᱟᱲ ᱥᱟᱶᱛᱟ ᱨᱮᱢᱟ ᱜᱮᱞᱵᱟᱨ ᱪᱟᱸᱫᱳ ᱨᱮ ᱜᱮᱞᱵᱟᱨ ᱜᱚᱴᱟᱝ ᱵᱚᱸᱜᱟ ᱵᱩᱨᱩ᱾ ᱟᱪᱷᱟ ᱟᱨᱦᱚᱸ ᱟᱭᱢᱟ ᱯᱚᱨᱚᱵᱽ ᱯᱩᱱᱟᱹᱭ ᱠᱚ ᱢᱮᱱᱟᱜᱼᱟ ᱟᱫᱚ ᱪᱮᱫ ᱠᱚᱯᱮ ᱢᱟᱱᱟᱣ ᱵᱟᱲᱟᱭ ᱜᱮᱭᱟ? ᱚᱱᱛᱮ ᱡᱟᱹᱥᱛᱤ ᱫᱚ?
ᱟᱞᱮ ᱥᱮᱫ ᱫᱚ ᱢᱟᱱᱮ ᱵᱟᱦᱟ ᱵᱚᱸᱜᱟ ᱢᱟ ᱜᱚᱴᱟ ᱜᱮ ᱢᱮᱱᱟᱜᱼᱟ ᱵᱟᱦᱟ ᱵᱚᱸᱜᱟ ᱥᱟᱶᱛᱮ ᱦᱮᱸᱢᱟᱜ ᱢᱚᱬᱮ ᱦᱚᱸ ᱦᱩᱭᱩᱜ ᱜᱮᱭᱟ ᱟᱨ ᱵᱟᱦᱟ ᱥᱚᱦᱨᱟᱭ ᱟᱨ ᱚᱱᱟ ᱥᱟᱶᱛᱮ᱾ ᱦᱮᱸᱮᱢᱱᱤ ᱪᱷᱳᱴᱳ ᱢᱟᱱᱮ ᱦᱩᱰᱤᱧ ᱠᱚᱫᱚ ᱡᱟᱦᱟᱸ ᱢᱟᱱᱮ ᱟᱥᱟᱲ ᱵᱚᱸᱜᱟ ᱟᱥᱟᱲᱤᱭᱟᱹ ᱦᱩᱭᱩᱜᱼᱟ᱾
ᱦᱩᱸ
ᱟᱨ ᱟᱜᱷᱟᱲ ᱵᱚᱸᱜᱟ ᱦᱚᱸ ᱡᱚᱢ ᱢᱟᱱᱮ ᱡᱟᱱᱛᱷᱟᱲ ᱠᱚ ᱚᱱᱟ ᱠᱚᱜᱮ ᱦᱩᱭᱩᱜᱼᱟ᱾ ᱟᱨ ᱤᱱᱟᱹᱜᱮ ᱟᱞᱮ ᱥᱮᱫ ᱫᱚ᱾
ᱟᱫᱚ ᱢᱟᱹᱭ ᱟᱯᱮ ᱥᱮᱫ ᱫᱚ ᱥᱚᱦᱚᱨᱟᱭ ᱵᱚᱸᱜᱟ ᱫᱚ ᱚᱠᱟ ᱞᱮᱠᱟ ᱠᱚ ᱢᱟᱱᱟᱣ ᱜᱮᱭᱟ ᱥᱚᱦᱨᱟᱭ ᱯᱚᱨᱚᱵᱽ ᱡᱮᱢᱚᱱ᱾ ᱥᱚᱦᱚᱨᱟᱭ ᱵᱚᱸᱜᱟ ᱨᱮ ᱦᱩᱭᱩᱜ ᱜᱮᱭᱟ᱾
ᱥᱚᱦᱚᱨᱟᱭ ᱯᱚᱨᱚᱵᱽ ᱫᱚ ᱟᱫᱚ ᱞᱟᱹᱭ ᱢᱟᱱᱮ ᱧᱩᱛᱩᱢ ᱨᱮ ᱫᱚ ᱢᱮᱱᱟᱜᱼᱟ ᱡᱮ ᱢᱚᱬᱮ ᱥᱤᱧ ᱢᱚᱬᱮ ᱧᱤᱫᱟᱹ᱾ ᱢᱮᱱᱠᱷᱟᱱ ᱥᱚᱦᱚᱨᱟᱭ ᱫᱚ ᱟᱞᱮ ᱥᱮᱫ ᱫᱚ ᱯᱮ ᱫᱤᱱ ᱜᱮᱠᱚ ᱢᱟᱱᱟᱣ ᱜᱮᱭᱟ, ᱩᱱᱟᱹᱜ ᱢᱟᱱᱮ ᱨᱟᱹᱥᱠᱟᱹ ᱫᱚ ᱵᱟᱹᱱᱩᱜᱼᱟ ᱢᱚᱬᱮ ᱥᱤᱧ ᱢᱚᱬᱮ ᱧᱤᱫᱟᱹ ᱡᱟᱦᱟᱸ ᱦᱩᱭᱩᱜᱼᱟ᱾ ᱯᱮ ᱫᱤᱱ ᱜᱮ ᱦᱩᱭᱩᱜ ᱜᱮᱭᱟ᱾
ᱟᱫᱚ ᱢᱟᱹᱭ ᱟᱵᱚ ᱢᱟᱸ ᱥᱚᱦᱚᱨᱟᱭ ᱠᱚᱨᱮ ᱢᱟ ᱦᱟᱺᱰᱤ ᱠᱚᱵᱚᱱ ᱫᱚᱦᱚ ᱵᱟᱲᱟᱭ ᱜᱮᱭᱟ, ᱟᱫᱚ ᱵᱚᱸᱜᱟ ᱥᱟᱨᱮ ᱟ ᱦᱟᱺᱰᱤ ᱧᱩ ᱠᱟᱛᱮᱜ ᱜᱮ ᱟᱨᱦᱚᱸ ᱚᱱᱟ ᱠᱷᱚᱱᱟᱜ ᱵᱟᱹᱲᱛᱤ ᱧᱩ ᱠᱟᱛᱮᱜ ᱜᱮ ᱚᱻᱱᱟᱢᱟᱸᱻ ᱟᱺ ᱜᱷᱟᱨᱚᱸᱡᱽ ᱠᱚᱨᱮ ᱡᱮᱢᱚᱱ ᱠᱟᱹᱭᱡᱟᱹ ᱠᱷᱟᱹᱯᱟᱹᱨᱤ ᱠᱚ ᱦᱩᱭ ᱵᱟᱲᱟᱜ ᱜᱮᱭᱟ ᱟᱫᱚ ᱚᱱᱟ ᱤᱫᱤ ᱠᱟᱛᱮᱜ ᱟᱢᱟᱜ ᱪᱮᱫ ᱞᱟᱹᱭ? ᱛᱮᱱᱟᱜ ᱡᱟ ᱦᱟᱺᱰᱤ ᱱᱚᱝᱠᱟ ᱟᱸ ᱯᱟᱛᱟ ᱴᱟᱺᱰᱤ ᱠᱚᱨᱮ ᱠᱚ ᱟᱠᱷᱨᱤᱧ ᱮᱫᱟ ᱚᱱᱟ ᱠᱚ ᱤᱫᱤ ᱠᱟ ᱛᱮ ᱜᱮᱢ ᱞᱟᱹᱭ ᱥᱚᱫᱚᱨ ᱞᱮᱠᱷᱟᱡ, ᱚᱠᱟ ᱞᱮᱠᱟ ᱛᱮ ᱚᱱᱟ ᱠᱚ ᱟᱵᱚᱣᱟᱜ ᱥᱟᱶᱛᱟ ᱠᱷᱚᱱᱟᱜ ᱟᱸ ᱢᱟᱱᱮ ᱥᱟᱦᱟ ᱜᱤᱲᱤ ᱠᱟᱜ ᱜᱟᱱᱚᱜᱼᱟ᱾
ᱱᱚᱣᱟ ᱦᱟᱺᱰᱤ ᱫᱚ ᱢᱟᱱᱮ ᱥᱮᱫᱟᱭ ᱠᱷᱚᱱ ᱥᱮᱫᱟᱭ ᱫᱚᱠᱚ ᱞᱟᱹᱭ ᱛᱟᱦᱮᱸᱜ ᱢᱟᱱᱮ ᱨᱟᱱ ᱞᱮᱠᱟ ᱜᱮ ᱧᱩᱸ ᱫᱚ ᱵᱷᱟᱜᱮᱭᱟ᱾ ᱢᱮᱱ ᱠᱷᱟᱱ ᱱᱤᱛᱚᱜ ᱡᱟᱦᱟᱸ ᱧᱮᱞᱚᱜ ᱠᱟᱱᱟ ᱦᱟᱺᱰᱤ ᱜᱚ-ᱜᱚ-ᱜᱚᱴᱟ ᱦᱟᱴ ᱯᱟᱛᱟ ᱦᱟᱺᱰᱤ᱾ ᱠᱚ ᱟᱠᱷᱨᱤᱧᱮᱫᱼᱟ ᱱᱚᱶᱟ ᱫᱚ ᱤᱧᱟᱹᱜ ᱢᱚᱱᱮ ᱛᱮᱫᱚᱧ ᱞᱟᱹᱭᱟ ᱡᱮ ᱦᱮᱸ ᱦᱟᱺᱰᱤ ᱫᱚ ᱢᱟᱱᱮ ᱩᱸ ᱥᱚᱝᱥᱟᱨ ᱨᱮ ᱪᱟᱞᱟᱣ ᱞᱟᱹᱜᱤᱫ ᱫᱚ ᱦᱟᱱᱟ ᱢᱟᱱᱮ ᱟᱹᱠᱷᱨᱤᱧ ᱫᱚ ᱞᱟᱹᱠᱛᱤᱭᱟ ᱢᱮᱱ ᱠᱷᱟᱱ ᱚᱱᱠᱟ ᱦᱟᱴ ᱯᱟᱛᱟ ᱠᱚᱨᱮ ᱫᱚ ᱤᱧᱟᱹᱜ ᱢᱚᱱᱮ ᱫᱚ ᱵᱟᱝ ᱴᱷᱤᱠᱟ, ᱚᱲᱟᱜ ᱠᱚᱨᱮ ᱫᱚ ᱴᱷᱤᱠ ᱜᱮᱭᱟ ᱢᱮᱱᱠᱷᱟᱱ ᱟᱫᱚ ᱩᱸ ᱱᱚᱣᱟ ᱦᱟᱺᱰᱤ ᱯᱟᱹᱣᱨᱟᱹ ᱠᱷᱟᱹᱛᱤᱨ ᱜᱮᱛᱚ ᱱᱤᱛᱚᱜ ᱟᱵᱚᱣᱟᱜ ᱥᱟᱶᱛᱟ ᱥᱚᱢᱟᱡᱽ ᱟᱹᱰᱤ ᱞᱤᱪᱟᱹᱲ ᱪᱟᱞᱟᱜ ᱠᱟᱱᱟ, ᱮᱴᱟᱜ ᱡᱟᱹᱛᱤ ᱠᱚ ᱞᱮᱠᱟ᱾ ᱢᱟᱱᱮ ᱛᱟᱭᱚᱢ ᱨᱮᱜᱮ ᱟᱵᱚ ᱫᱚ ᱢᱮᱱᱟᱜ ᱵᱚᱱᱟ, ᱚᱞᱚᱜ ᱯᱟᱲᱦᱟᱣ ᱥᱮᱫ ᱛᱮᱦᱚᱸ᱾ ᱢᱟᱱᱮ ᱦᱟᱺᱰᱤ ᱧᱩᱸ ᱠᱷᱟᱹᱛᱤᱨ ᱦᱟᱺᱰᱤᱼᱯᱟᱹᱣᱨᱟᱹ ᱧᱩᱸ ᱠᱷᱟᱹᱛᱤᱨ ᱜᱷᱟᱨᱚᱸᱡᱽ ᱠᱚᱨᱮ ᱦᱚᱸ ᱛᱟᱯᱟᱢ ᱠᱷᱟᱹᱯᱟᱹᱨᱤ ᱠᱩ ᱦᱩᱭᱩᱜ ᱠᱟᱱ ᱜᱮᱭᱟ ᱚᱱᱟ ᱛᱮ᱾ ᱤᱧᱟᱹᱜ ᱢᱚᱱᱮ ᱛᱮᱫᱚ ᱦᱟᱺᱰᱤ ᱫᱚ ᱨᱟᱱ ᱞᱮ ᱞᱮᱠᱟ ᱜᱮ ᱵᱮᱥᱟ᱾
ᱦᱮᱸ ᱢᱟᱹᱭ ᱟᱢ ᱫᱚ ᱚᱞᱚᱜ ᱯᱟᱲᱦᱟᱜ ᱠᱟᱛᱷᱟᱢ ᱞᱟᱹᱭ ᱠᱮᱜ ᱠᱷᱟᱡ ᱤᱧᱟᱹᱜ ᱢᱤᱫ ᱴᱮᱱ ᱠᱩᱠᱞᱤ ᱦᱮᱡ ᱮᱱᱟ᱾ ᱟᱫᱚ ‌ᱢᱟᱹᱭ ᱟᱯᱮ ᱥᱮᱫ ᱫᱚ ᱱᱚᱜᱼᱚᱭ ᱟᱵᱚ ᱪᱤᱠᱟ ᱥᱟᱱᱛᱟᱲᱤ ᱟᱵᱚᱣᱟᱜ ᱟᱭᱳ ᱟᱲᱟᱝ ᱛᱮᱵᱚᱱ ᱨᱚᱲ ᱠᱟᱱᱟ᱾ ᱚᱱᱟ ᱟᱭᱳ ᱟᱲᱟᱝ ᱛᱮ ᱱᱤᱛᱚᱜ ᱫᱚ ᱚᱞ ᱯᱟᱲᱦᱟ ᱮᱛᱚᱦᱚᱵ ᱟᱠᱟᱱᱟ ᱚᱞ ᱪᱤᱠᱤ ᱛᱮ ᱡᱟᱦᱟᱸ ᱫᱚ ᱠᱚ ᱞᱮᱭᱟᱜ ᱠᱟᱱᱟ ᱟᱫᱚ ᱚᱱᱛᱮ ᱫᱚ ᱛᱤᱱᱟᱹᱜ ᱚᱞ ᱪᱤᱠᱤ ᱛᱮ ᱚᱞ ᱯᱟᱲᱦᱟᱣ ᱠᱚ ᱦᱩᱭᱩᱜ ᱠᱟᱱᱟ ᱤᱥᱠᱩᱞ ᱠᱚᱞᱮᱡᱽ ᱠᱚ ᱢᱮᱱᱟᱜ ᱟᱥᱮ ᱵᱟᱝ ᱮᱢ ᱞᱟᱹᱭ ᱥᱚᱫᱚᱨ ᱞᱮᱠᱷᱟᱡ᱾
ᱦᱮᱸ ᱢᱟᱱᱮ ᱱᱤᱛᱚᱜ ᱧᱮᱞᱚᱜ ᱠᱟᱱᱟ᱾ ᱦᱮᱸ ᱚᱞ ᱪᱤᱠᱤ ᱫᱚ ᱯᱟᱲᱦᱟᱣ ᱚᱞ ᱪᱤᱠᱤ ᱛᱮ ᱯᱟᱲᱦᱟᱣ ᱪᱟᱞᱟᱜ ᱠᱟᱱᱟ, ᱟᱨ ᱱᱤᱛᱚᱜ ᱫᱚ ᱯᱨᱟᱭᱢᱟᱨᱤ ᱠᱷᱚᱱ ᱜᱮ ᱮᱦᱚᱵ ᱟᱠᱟᱱᱟ᱾ ᱟᱞᱮ ᱥᱮᱜ ᱢᱟᱱᱮ ᱛᱤᱱᱟᱹᱜ ᱜᱟᱱᱤᱧ ᱵᱟᱲᱟᱭᱟ ᱜᱚᱴᱟ ᱜᱮ ᱢᱟᱱᱮ ᱦᱮᱸ ᱮᱦᱚᱵ ᱟᱠᱟᱱ ᱜᱮᱭᱟ ᱟᱨ ᱤᱥᱠᱩᱞ ᱠᱚᱞᱮᱡᱽ ᱠᱚᱸᱦᱚᱸ ᱢᱮᱱᱟᱜ ᱜᱮᱭᱟ ᱢᱟᱱᱮ ᱤᱥᱠᱩᱞ ᱠᱚᱞᱮᱡᱽ ᱫᱷᱟᱹᱵᱤᱡ ᱦᱚᱸ ᱪᱷᱩ ᱯᱟᱲᱦᱟᱣ ᱠᱚᱫᱚ ᱪᱟᱞᱟᱜ ᱠᱟᱱᱟ ᱟᱸᱡᱚᱢᱚᱜ ᱠᱟᱱᱟ᱾
ᱮᱸ ᱟᱫᱚ ᱱᱚᱜᱼᱚᱭ ᱢᱟᱱᱮ ᱠᱤᱪᱷᱩ ᱫᱤᱱ ᱢᱟᱲᱟᱝ ᱜᱮ, ᱛᱤᱨᱤ ᱥᱮ ᱡᱩᱱ ᱦᱩᱞ ᱢᱟᱦᱟᱸ ᱯᱟᱨᱚᱢᱮᱱᱟ ᱟᱫᱚ ᱦᱩᱞ ᱢᱟᱦᱟᱸ ᱫᱚ ᱚᱠᱟ ᱞᱮᱠᱟ ᱯᱮ ᱢᱟᱱᱟᱣ ᱠᱮᱫᱟ? ᱥᱮ ᱟᱢ ᱚᱱᱟ ᱠᱚᱨᱮ ᱥᱮᱞᱮᱫ ᱮᱢ ᱛᱟᱦᱮᱸ ᱠᱟᱱᱟ ᱥᱮ ᱵᱟᱝᱟ ᱠᱩᱥᱤᱭᱟᱜ ᱜᱮᱭᱟᱢ ᱥᱮ ᱵᱟᱝᱟ ᱚᱱᱠᱟᱱ ᱢᱤᱫᱴᱟᱝ ᱡᱟᱜᱮ ᱢᱟᱱᱮ ᱟᱵᱚᱣᱟᱜ ᱡᱟᱦᱟᱸ ᱥᱟᱶᱛᱟ ᱨᱮ ᱢᱮᱱᱟᱜᱼᱟ ᱚᱱᱠᱟᱱᱟᱜ ᱴᱷᱟᱣ ᱤᱭᱟᱹ ᱠᱚᱨᱮ ᱥᱮᱞᱮᱫ ᱞᱟᱹᱜᱤᱫ
ᱦᱮᱸ, ᱦᱩᱞ ᱢᱟᱦᱟᱸ ᱨᱮᱫᱚ ᱟᱵᱚ ᱥᱟᱱᱛᱟᱲ ᱫᱚ ᱮᱠᱟᱞ ᱜᱮ ᱥᱮᱞᱮᱫ ᱞᱟᱹᱠᱛᱤ, ᱪᱮᱫᱟᱜ ᱥᱮ ᱦᱮᱸ ᱩᱱ ᱚᱠᱛᱚ ᱥᱤᱫᱩ ᱠᱟᱹᱱᱦᱩ ᱦᱩᱞ ᱠᱷᱟᱹᱛᱤᱨ ᱜᱮ, ᱢᱟᱱᱮ ᱩᱱᱠᱤᱱᱟᱜ ᱟᱹᱭᱩᱨ ᱫᱟᱨᱟᱭ ᱛᱮ ᱜᱮ ᱟᱵᱚ ᱱᱤᱛᱚᱜ ᱟᱵᱚᱣᱟᱜ ᱢᱟᱱᱮ ᱟᱹᱭᱫᱟᱹᱨ ᱵᱚᱱ ᱧᱟᱢ ᱟᱠᱟᱫᱟ, ᱚᱱᱟᱛᱤᱧ ᱞᱟᱹᱭᱟ ᱢᱟᱱᱮ ᱥᱮᱡᱽ ᱢᱟᱱᱮ ᱥᱟᱱᱛᱟᱲ ᱠᱚᱫᱚ ᱦᱩᱞ ᱨᱮ ᱥᱮᱞᱮᱫ ᱫᱚ ᱮᱠᱟᱞ ᱞᱟᱹᱠᱛᱤᱜ ᱠᱟᱱᱟ ᱟᱨ ᱡᱚ-ᱤᱧᱟᱜ ᱜᱚᱴᱟ ᱜᱮ ᱦᱩᱞᱻ ᱢᱟᱦᱟᱸ ᱫᱚ ᱢᱟᱱᱮ ᱢᱟᱱᱟᱣ ᱞᱟᱹᱠᱛᱤ ᱠᱟᱱᱟ᱾
ᱟᱫᱚ ᱚᱱᱮ ᱡᱮ ᱥᱤᱫᱩ ᱠᱟᱹᱱᱦᱩ ᱠᱤᱱ, ᱦᱩᱞ ᱠᱤᱱ ᱚᱻ ᱠᱚᱨᱟᱣ ᱞᱮᱜᱼᱟ, ᱩᱱᱠᱤᱱᱟᱜ ᱟᱭᱩᱨ ᱛᱮ ᱟ ᱦᱩᱞᱥᱟᱹᱭ ᱦᱩᱭ ᱞᱮᱱᱟ ᱟᱫᱚ ᱱᱟᱦᱟᱜ ᱚᱠᱛᱚ ᱨᱮ ᱧᱮᱞᱚᱜ ᱠᱟᱱᱟ ᱡᱮ ᱟᱵᱚ ᱟᱭᱢᱟ ᱟᱹᱭᱫᱟᱹᱨ ᱜᱮ ᱵᱟᱵᱚᱱ ᱧᱟᱢ ᱮᱫᱟ ᱟᱵᱚᱣᱟᱜ ᱚᱱᱠᱟ ᱢᱟᱱᱮ ᱥᱤ ᱠᱨᱤᱛᱤ ᱜᱮ ᱵᱟᱵᱚᱱ ᱧᱟᱢ ᱟᱠᱟᱫᱟ ᱡᱟᱦᱟᱸ ᱫᱚ ᱱᱤᱛᱚᱜ ᱟᱵᱚᱣᱟᱜ ᱡᱟᱦᱟᱸ ᱟᱭᱢᱟ ᱫᱟᱣ ᱠᱚ ᱚᱠᱟᱨᱮ ᱛᱟᱦᱮᱱ ᱞᱟᱹᱠᱛᱤ ᱠᱟᱱ ᱛᱟᱵᱚᱱᱟ ᱚᱱᱟ ᱫᱟᱣ ᱦᱚᱸ ᱵᱟᱵᱚᱱ ᱧᱟᱢ ᱮᱫᱟ ᱟᱫᱚ ᱱᱚᱣᱟ ᱠᱚ ᱤᱫᱤ ᱠᱟᱛᱮ ᱜᱮᱢ ᱞᱟᱹᱭ ᱞᱮᱠᱷᱷᱟᱡ ᱡᱮ ᱚᱠᱟ ᱞᱮᱠᱟ ᱟᱵᱚ ᱡᱩᱢᱤᱫ ᱠᱟᱛᱮᱜ ᱵᱚᱱ ᱦᱩᱞ ᱢᱟᱱᱮ ᱩᱱᱠᱤᱱ ᱥᱤᱫᱩᱼ ᱠᱟᱹᱱᱩ ᱞᱮᱠᱟ ᱵᱚᱱ, ᱦᱩᱞᱥᱟᱹᱭᱟ ᱥᱮ ᱟᱸᱫᱳᱲ ᱵᱚᱱ ᱠᱚᱨᱟᱣᱟ ᱞᱮᱠᱷᱷᱟᱡ ᱜᱟᱱᱚᱜ ᱟᱥᱮ ᱵᱟᱝ
ᱚᱱᱟ ᱫᱚ ᱮᱠᱟᱞ ᱞᱟᱹᱠᱛᱤᱜ ᱠᱟᱱᱟ ᱪᱮᱫᱟᱜ ᱥᱮ ᱟᱵᱚ ᱱᱤᱛᱚᱜ ᱧᱮᱞᱚᱜ ᱠᱟᱱᱟ ᱡᱮ ᱚᱞᱚᱜ ᱯᱟᱲᱦᱟᱣ ᱥᱮᱫ ᱛᱮᱦᱚᱸ ᱛᱟᱭᱚᱢ ᱨᱮ ᱢᱮᱱᱟᱜ ᱵᱚᱱᱟ ᱟᱨ ᱚᱱᱟ ᱪᱷᱟᱰᱟ ᱮᱴᱟᱜ ᱢᱟᱱᱮ ᱟᱹᱭᱫᱟᱹᱨ ᱠᱚᱦᱚᱸ ᱩᱱᱟᱹᱜ ᱵᱟᱵᱚᱱ ᱧᱟᱢ ᱮᱼᱟ ᱛᱚ ᱟᱵᱚ ᱥᱟᱶᱛᱟᱨᱮ ᱢᱟᱱᱮ ᱡᱩᱢᱤᱫ ᱞᱟᱹᱠᱛᱤ ᱞᱟᱹᱠᱛᱤᱜ ᱠᱟᱱᱟ ᱢᱮᱱᱠᱷᱟᱱ ᱱᱤᱛᱚᱜ ᱚᱱᱟ ᱡᱩᱢᱤᱫ ᱜᱮ ᱵᱟᱝ ᱧᱮᱞ ᱧᱟᱢᱚᱜ ᱠᱟᱱᱟ ᱪᱮᱫᱟᱜ ᱥᱮ ᱱᱤᱛᱚᱜ ᱜᱚᱴᱟᱜᱮ ᱧᱮᱞᱚᱜ ᱠᱟᱱᱟ ᱢᱟᱱᱮ ᱯᱟᱛᱟ ᱪᱷᱟᱛᱟ ᱚᱨᱜᱮᱥᱴᱟᱨ ᱠᱚ ᱦᱩᱭᱩᱜ ᱠᱟᱱᱟ ᱚᱱᱟ ᱚᱱᱛᱮ ᱜᱮ ᱵᱮᱥᱤ ᱢᱟᱱᱮ ᱱᱤᱛᱚᱜ ᱨᱮᱱ ᱡᱩᱣᱟᱹᱱ ᱠᱚ ᱡᱟᱦᱟᱸᱭ ᱢᱟᱹᱭ ᱵᱟᱹᱵᱩ ᱛᱟᱠᱚ ᱚᱱᱛᱮ ᱜᱮ ᱵᱤᱥᱤ ᱠᱚ ᱪᱟᱞᱟᱜ ᱠᱟᱱᱟ ᱛᱚ ᱤᱧᱟᱹᱜ ᱢᱮᱱ ᱛᱮᱫᱚ ᱚᱱᱟ ᱥᱟᱶᱛᱮ ᱟᱵᱚᱣᱟᱜ ᱢᱟᱱᱮ ᱟᱹᱨᱤᱪᱟᱹᱞᱤ ᱞᱟᱠᱪᱟᱨ ᱡᱤᱭᱟᱹᱲ ᱫᱚᱦᱚ ᱞᱟᱹᱜᱤᱫ ᱛᱮᱫᱚ ᱟᱵᱚᱣᱟᱜ ᱟᱹᱭᱫᱟᱹᱨ ᱧ ᱧᱟᱢ ᱞᱟᱹᱜᱤᱫ ᱛᱮᱫᱚ ᱡᱩᱢᱤᱫ ᱮᱠᱟᱞ ᱞᱟᱹᱠᱛᱤᱜ ᱠᱟᱱᱟ
ᱟᱫᱚ ᱱᱚᱣᱟ ᱠᱚ ᱞᱟᱦᱟ ᱤᱫᱤ ᱞᱟᱹᱜᱤᱫ ᱫᱚ ᱟᱵᱚᱜᱮᱛᱚ ᱠᱩᱨᱩᱢᱩᱴᱩ ᱦᱩᱭᱩᱜ ᱛᱟᱵᱚᱱᱟ ᱡᱮᱦᱮᱛᱩ ᱟᱵᱚ ᱱᱤᱛᱚᱜ ᱫᱚ ᱚᱞ ᱯᱟᱲᱦᱟᱣ ᱛᱮ ᱵᱚᱱ ᱥᱮᱪᱮᱫ ᱟᱠᱟᱱᱟ ᱟᱫᱚ ᱱᱟᱦᱟᱜ ᱡᱩᱜᱽ ᱨᱮᱱ ᱟᱭᱳᱼᱵᱟᱵᱟ ᱢᱟ ᱞᱟᱹᱭᱟ ᱠᱚ ᱚᱞᱪᱤᱠᱤᱛᱮ ᱯᱟᱲᱦᱟᱣ ᱠᱟᱛᱮᱫ ᱪᱮᱫ ᱧᱟᱢᱚᱜᱼᱟ ᱱᱤᱛᱚᱜ ᱢᱟ ᱡᱷᱚᱛᱚ ᱨᱮᱜᱮ ᱵᱟᱝᱞᱟ ᱚᱠᱟᱨᱮ ᱤᱝᱨᱮᱡᱤ ᱚᱱᱟ ᱢᱟᱱᱮ ᱞᱤᱯᱤ ᱠᱚᱛᱮ ᱜᱮᱠᱚ ᱚᱞ ᱯᱟᱲᱦᱟᱜ ᱠᱟᱱᱟ ᱥᱮ ᱞᱟᱯᱷᱟᱝ ᱰᱟᱦᱟᱨ ᱨᱮᱠᱚ ᱥᱮᱱᱚᱜ ᱠᱟᱱᱟ, ᱢᱮᱱᱠᱷᱟᱱ ᱟᱵᱚᱣᱟᱜ ᱦᱚᱸ ᱚᱞᱪᱤᱠᱤ ᱛᱮ ᱡᱮ ᱢᱤᱫᱴᱮᱱ ᱵᱷᱟᱜᱤ ᱡᱟᱭᱜᱟ ᱨᱮᱵᱚᱱ ᱥᱮᱱ ᱫᱟᱲᱮᱭᱟᱜᱼᱟ ᱥᱮ ᱟᱵᱚᱣᱟᱜ ᱥᱟᱶᱛᱟ ᱨᱮᱱᱟᱜ ᱟᱹᱨᱤ ᱪᱟᱹᱞᱤ ᱠᱚᱵᱚᱱ ᱵᱟᱲᱟᱭ ᱧᱟᱢᱟ ᱟᱫᱚ ᱚᱱᱟ ᱠᱚ ᱤᱫᱤ ᱠᱟᱛᱮ ᱮᱢ ᱱᱟᱥᱮᱢ ᱞᱟᱹᱭ ᱞᱮᱠᱷᱟᱡ ᱥᱮ ᱚᱠᱟᱞᱮᱠᱟ ᱚᱠᱟ ᱵᱟᱝ
ᱢᱟᱲᱟᱝ ᱨᱮ ᱢᱟᱱᱮ ᱚᱞᱪᱤᱠᱤ ᱡᱟᱦᱟᱸ ᱟᱵᱚᱣᱟᱜ ᱟᱭᱳ ᱟᱲᱟᱝ ᱚᱱᱟ ᱫᱚ ᱤᱧᱟᱹᱜ ᱢᱚᱱᱮ ᱛᱮᱫᱚ ᱢᱟᱱᱮ ᱡᱷᱚᱛᱚ ᱦᱚᱲᱟᱜ ᱜᱮ ᱡᱷᱚᱛᱚ ᱦᱚᱲᱟᱜ ᱜᱮ ᱟᱹᱭᱫᱟᱹᱨ ᱢᱮᱱᱟᱜᱼᱟ ᱢᱟᱱᱮ ᱟᱭᱳ ᱟᱲᱟᱝ ᱛᱮ ᱨᱚᱲ ᱨᱮᱱᱟᱜ ᱯᱟᱲᱦᱟᱜ ᱨᱮᱱᱟᱜ ᱛᱚ ᱤᱧᱟᱹᱜ ᱢᱚᱱᱮ ᱛᱮᱫᱚ ᱡᱚ ᱢᱟᱱᱮ ᱟᱭᱳᱵᱟᱵᱟ ᱠᱚᱣᱟᱜ ᱱᱚᱣᱟ ᱦᱚᱸ ᱢᱟᱱᱮ ᱦᱩᱫᱤᱥ ᱫᱚᱨᱠᱟᱨ ᱡᱮ ᱯᱟᱲᱦᱟᱣ ᱠᱟᱛᱮ ᱯᱟᱲᱦᱟᱣ ᱞᱮᱱᱠᱷᱟᱱ ᱢᱟᱱᱮ ᱥᱩᱫᱩ ᱡᱮ ᱯᱟᱲᱦᱟᱣ ᱞᱮᱱᱠᱷᱟᱱ ᱪᱟᱹᱠᱨᱤ ᱜᱮ ᱧᱟᱢ ᱫᱚᱨᱠᱟᱨ ᱚᱱᱠᱟᱱ ᱦᱮᱸ ᱚᱱᱠᱟ ᱫᱚ ᱱᱤᱛᱚᱜ ᱫᱚ ᱵᱟᱝ ᱠᱟᱱᱟ ᱪᱮᱫᱟᱜ ᱥᱮ ᱢᱟᱱᱮ ᱢᱤᱫᱴᱟᱝ ᱦᱚᱲ ᱦᱚᱲ ᱞᱮᱠᱟᱛᱮ ᱩᱱᱤᱭᱟᱜ ᱟᱭᱟᱜ ᱵᱩᱫᱽᱫᱷᱤ ᱫᱤᱥᱟᱹ ᱛᱮᱭᱟᱨ ᱦᱚᱸ ᱞᱟᱹᱠᱛᱤᱜ ᱠᱟᱱᱟ ᱚᱱᱟᱛᱮ ᱟᱭᱳ ᱟᱲᱟᱝ ᱛᱮ ᱯᱟᱲᱦᱟᱣ ᱥᱮ ᱚᱞᱪᱤᱠᱤ ᱯᱟᱲᱦᱟᱣ ᱫᱚ ᱡᱮ ᱪᱮᱫ ᱦᱚᱸ ᱢᱟᱱᱮ ᱠᱟᱢ ᱢᱟᱱᱮ ᱠᱟᱢᱮ ᱨᱮ ᱵᱟᱝ ᱞᱟᱜᱟᱜᱼᱟ ᱚᱱᱠᱟᱱ ᱢᱟᱱᱮ ᱱᱤᱛᱚᱜ ᱫᱚ ᱚᱱᱠᱟ ᱫᱚ ᱞᱟᱹᱭ ᱵᱟᱝ ᱜᱟᱱᱚᱜᱼᱟ
ᱟᱹᱰᱤ ᱡᱚᱛᱷᱟᱛ ᱠᱟᱛᱷᱟ ᱜᱮᱢ ᱞᱟᱹᱭ ᱠᱮᱫᱟᱢ ᱢᱟᱹᱭ ᱟᱹᱰᱤ ᱠᱩᱥᱤᱜ ᱜᱮᱧ ᱵᱩᱡᱷᱟᱹᱣ ᱠᱮᱫᱟ ᱡᱮ ᱟᱢ ᱟᱵᱚᱣᱟᱜ ᱥᱟᱶᱛᱟ ᱵᱟᱨᱮᱛᱮ ᱤᱱᱟᱹᱜ ᱵᱷᱟᱜᱤᱧ ᱢᱟᱱᱮ ᱢᱚᱱᱮ ᱜᱮᱭᱟ ᱥᱮ ᱟᱢ ᱟᱵᱚᱣᱟᱜ ᱥᱟᱶᱛᱟ ᱞᱟᱦᱟ ᱤᱫᱤ ᱞᱟᱹᱜᱤᱫ ᱦᱚᱸ ᱟᱹᱰᱤ ᱠᱟᱛᱷᱟᱢ ᱨᱚᱲ ᱠᱮᱫᱟ ᱟᱹᱰᱤ ᱠᱩᱥᱤ ᱤᱧ ᱵᱩᱡᱷᱟᱹᱣ ᱠᱮᱫᱟ ᱟᱨ ᱱᱚᱜᱼᱚᱸᱚᱭ ᱱᱤᱛᱚᱜ ᱱᱟᱦᱟᱜ ᱚᱠᱛᱚ ᱨᱮ ᱧᱮᱞᱚᱜ ᱠᱟᱱᱟ ᱟᱵᱚᱣᱟᱜ ᱡᱟᱦᱟᱸ ᱵᱟᱯᱞᱟ ᱟᱹᱨᱤᱪᱟᱹᱞᱤ ᱠᱚ ᱢᱮᱱᱟᱜᱼᱟ ᱡᱟᱦᱟᱸ ᱫᱚ ᱟᱵᱚ ᱥᱤᱸᱫᱩᱨ ᱞᱩᱜᱽᱲᱤᱛᱮ ᱵᱟᱸᱫᱮ ᱠᱟᱛᱮᱜ ᱡᱟᱦᱟᱱᱟᱜ ᱟᱵᱚ ᱟᱹᱨᱤᱪᱟᱹᱞᱤ ᱨᱮ ᱚᱱᱠᱟᱱᱟᱜ, ᱵᱚᱱ ᱢᱟᱱᱟᱣᱟ ᱠᱤᱱᱛᱩ ᱢᱮᱱᱠᱷᱟᱱ ᱱᱤᱛᱚᱜ ᱚᱱᱟ ᱧᱮᱞᱚᱜ ᱠᱟᱱᱟ ᱡᱮ ᱵᱮᱱᱟᱨᱚᱥᱤ ᱥᱟᱹᱲᱤ ᱠᱟᱛᱮᱫ ᱵᱟᱸᱫᱮ ᱠᱟᱛᱮᱫ ᱠᱚ ᱵᱟᱯᱞᱟᱜ ᱠᱟᱱᱟ᱾ ᱟᱫᱚ ᱱᱚᱣᱟ ᱫᱚ ᱛᱤᱱᱟᱹᱜ ᱴᱟᱜ ᱴᱷᱤᱠ ᱟᱢᱮᱢ ᱢᱚᱱᱮᱭᱟ
ᱤᱧᱟᱹᱜ ᱢᱚᱱᱮ ᱛᱮᱫᱚ ᱱᱚᱣᱟ ᱫᱚ ᱵᱟᱝᱜᱮ ᱴᱷᱤᱠᱟ ᱠᱟᱨᱚᱱ ᱟᱵᱚ ᱫᱚ ᱥᱮᱫᱟᱭ ᱠᱷᱚᱱ ᱦᱮᱡ ᱟᱹᱜᱩ ᱟᱠᱟᱱᱟ ᱟᱵᱚᱣᱟᱜ ᱫᱚ, ᱢᱟᱱᱮ ᱵᱟᱯᱞᱟ ᱚᱠᱛᱚ ᱫᱚ ᱡᱟᱦᱟᱸ ᱥᱤᱸᱫᱩᱨ ᱥᱟᱹᱲᱤ ᱚᱱᱟ ᱨᱮᱱᱟᱜ ᱢᱤᱫᱴᱟᱝ ᱢᱟᱱᱮ ᱢᱚᱦᱚᱛᱛᱚ ᱢᱟᱱᱮ ᱟᱵᱚᱴᱷᱮᱱ ᱟᱹᱰᱤ ᱢᱟᱨᱟᱝ ᱜᱮᱭᱟ ᱪᱮᱫᱟᱜ ᱥᱮ ᱮᱸᱜ ᱥᱤᱸᱫᱩᱨ ᱞᱩᱜᱽᱲᱤ ᱡᱟᱦᱟᱸ ᱚᱱᱟ ᱫᱚ ᱫᱤᱱ ᱫᱚ ᱵᱟᱢ ᱵᱟᱸᱫᱮ ᱫᱟᱲᱮᱭᱟᱜ-ᱟ᱾ ᱚᱱᱟᱛᱮ ᱵᱟᱯᱞᱟ ᱥᱚᱢᱚᱭ ᱫᱚ ᱡᱟᱦᱟᱸ ᱞᱟᱠᱛᱤᱭᱟ ᱡᱮ ᱥᱤᱸᱫᱩᱨ ᱚᱱᱟᱫᱚ ᱢᱟᱱᱮ ᱮᱠᱟᱞᱜᱮ ᱢᱟᱱᱮ ᱚᱱᱟ ᱵᱟᱸᱫᱮ ᱠᱟᱛᱮ ᱢᱟᱱᱮ ᱚᱱᱟ ᱦᱚᱨᱚᱜ ᱠᱟᱛᱮᱜ ᱜᱮ ᱵᱟᱯᱞᱟ ᱫᱚ ᱴᱷᱤᱠᱟ ᱵᱮᱱᱟ ᱨᱩᱥᱤ ᱫᱚ ᱚᱱᱟ ᱫᱚ ᱫᱤᱠᱩ ᱠᱚᱣᱟᱜ ᱠᱟᱱᱟ, ᱢᱮᱱᱠᱷᱟᱱ ᱟᱵᱚᱣᱟᱜ ᱚᱱᱟ ᱠᱷᱟᱹᱛᱤᱨ ᱠᱷᱟᱹᱛᱤᱨ ᱡᱮ ᱚᱱᱟ ᱠᱷᱟᱹᱛᱤᱨ ᱜᱮᱛᱚ ᱟᱵᱚᱣᱟᱜ ᱢᱟᱱᱮ ᱥᱟᱶᱛᱟ ᱠᱚ ᱵᱟᱹᱭ ᱵᱟᱹᱭᱛᱮ ᱢᱟᱱᱮ ᱟᱫ ᱪᱟᱵᱟᱜ ᱠᱟᱱᱟ ᱢᱟᱱᱮ ᱥᱟᱶᱛᱟ ᱨᱮᱱᱟᱜ ᱟᱹᱨᱤᱪᱟᱹᱞᱤ ᱠᱚ
ᱟᱫᱚᱵᱟᱭ ᱱᱮᱛᱟᱨ ᱢᱟ ᱟᱥᱟᱲ ᱵᱚᱸᱜᱟ ᱫᱤᱱ ᱟᱵᱚ ᱢᱟ ᱥᱟᱱᱛᱟᱲ ᱦᱚᱲ ᱦᱚᱯᱚᱱ ᱠᱚ ᱦᱟᱯᱲᱟᱢ ᱠᱚ ᱵᱤᱫᱟᱹᱞ ᱠᱷᱚᱱᱟᱜ ᱜᱮ ᱟᱵᱚ ᱫᱚ ᱪᱟᱥ ᱠᱟᱹᱢᱤ ᱠᱚᱨᱮ ᱜᱮᱵᱚᱱ ᱪᱟᱥ ᱠᱟᱹᱢᱤ ᱠᱟᱛᱮᱫ ᱜᱮᱵᱚᱱ ᱟᱹᱥᱩᱞᱚᱜ ᱜᱮᱭᱟ ᱟᱫᱚ ᱟᱢᱫᱚ ᱛᱤᱱᱟᱹᱜ ᱴᱟᱜ ᱪᱟᱥ ᱠᱟᱹᱢᱤ ᱠᱚᱢ ᱵᱟᱲᱟᱭᱟ ᱥᱮ ᱵᱟᱝ ᱮᱢ ᱞᱟᱹᱭ ᱞᱮᱠᱷᱟᱡ ᱵᱷᱟᱜᱤᱼᱟ ᱪᱮᱫᱟᱜ ᱥᱮ ᱪᱟᱥ ᱠᱟᱢᱤ ᱦᱚᱸ ᱞᱟᱠᱛᱤ ᱠᱟᱱᱟ ᱚᱞᱚᱜ ᱯᱟᱲᱦᱟᱣ ᱥᱟᱶᱛᱮ
ᱦᱮᱸ ᱚᱱᱟ ᱫᱚ ᱤᱧᱟᱹᱜ ᱢᱮᱱ ᱛᱮᱦᱚᱸ ᱚᱱᱟ ᱫᱚ ᱮᱠᱟᱞ ᱞᱟᱹᱠᱛᱤ ᱪᱮᱫᱟᱜ ᱥᱮ ᱟᱵᱚ ᱫᱚ ᱟᱨ ᱟᱹᱛᱩ ᱚᱲᱟᱜ ᱨᱮᱱ ᱢᱟᱱᱮ ᱦᱚᱲ ᱠᱟᱱᱟᱵᱚᱱ ᱚᱞᱚᱜ ᱯᱟᱲᱦᱟᱣ ᱥᱟᱶᱛᱮ ᱪᱟᱥ ᱠᱟᱹᱢᱤ ᱫᱚ ᱞᱟᱹᱠᱛᱤ ᱛᱚ ᱤᱧᱦᱚᱸ ᱢᱟᱱᱮ ᱪᱟᱥ ᱠᱟᱹᱢᱤ ᱪᱮᱛᱟᱱ ᱫᱚ ᱢᱟᱱᱮ ᱵᱷᱟᱜᱤ ᱜᱮᱭᱟ, ᱢᱟᱱᱮ ᱫᱟᱲᱤᱭᱟᱜ ᱜᱤᱭᱟᱹᱧ ᱨᱚᱦᱚᱭ ᱠᱚᱫᱚ
ᱦᱮᱸ ᱟᱹᱰᱤ ᱦᱩᱥᱤᱧ ᱵᱩᱡᱷᱟᱹᱣ ᱠᱮᱫᱟ ᱡᱟᱦᱟᱸᱭ ᱤᱱᱟᱹ ᱚᱞ ᱯᱟᱲᱦᱟᱣ ᱠᱟᱛᱮᱜ ᱨᱮᱦᱚᱸ ᱱᱚᱜᱼᱚᱭ ᱚᱞ ᱚᱞ ᱯᱟᱲᱦᱟᱣ ᱢᱟᱛᱚ ᱦᱩᱭᱩᱜ ᱠᱟᱱ ᱜᱮᱭᱟ ᱚᱱᱟ ᱥᱟᱶᱛᱮ ᱚᱲᱟᱜ ᱠᱚᱨᱮᱱᱟᱜ ᱪᱟᱥ ᱠᱟᱹᱢᱤ ᱠᱚᱨᱮ ᱦᱚᱸ ᱩᱸ ᱠᱟᱹᱢᱤ ᱵᱟᱲᱟ ᱚᱱᱟ ᱦᱚᱸ ᱞᱟᱹᱠᱛᱤ ᱠᱟᱱ ᱜᱮᱭᱟ ᱟᱭᱳ ᱵᱟᱵᱟ ᱠᱚ ᱥᱟᱶ ᱜᱚᱲᱚ ᱥᱚᱯᱚᱦᱚᱫ ᱠᱟᱛᱮᱜ ᱠᱟᱢᱤ ᱚᱱᱟ ᱦᱚᱸ ᱞᱟᱠᱛᱤ ᱠᱟᱱ ᱜᱮᱭᱟ᱾ ᱚᱱᱠᱟ ᱛᱟᱞᱟ ᱛᱮᱜᱮ ᱟᱵᱚᱣᱟᱜ ᱫᱚ ᱚᱱᱠᱟ ᱡᱤᱭᱚᱱ ᱫᱚ ᱠᱷᱟᱸᱰᱟᱣᱼᱟ
ᱟᱪᱪᱷᱟ ᱤᱧ ᱢᱤᱫᱴᱟᱝ ᱢᱤᱫᱴᱟᱝ ᱠᱩᱠᱞᱤᱧ ᱫᱚᱦᱚᱭᱮᱜ-ᱟ,
ᱦᱮᱸ ᱢᱟ ᱞᱟᱹᱭ ᱢᱮ
ᱟᱪᱪᱷᱟ ᱱᱚᱜ-ᱚᱭ ᱡᱮ ᱟᱵᱩᱣᱟᱜ ᱥᱟᱶᱛᱟ ᱨᱮ ᱥᱟᱥᱟᱝ ᱥᱟᱥᱟᱝ ᱱᱤᱭᱮ ᱢᱟᱱᱮ ᱠᱟᱹᱢᱤ ᱦᱚᱨᱟ ᱟᱹᱰᱤ ᱜᱟᱱ ᱢᱮᱱᱟᱜᱼᱟ ᱛᱚ ᱥᱟᱥᱟᱝ ᱨᱮᱱᱟᱜ ᱛᱤᱱᱟᱹᱜ ᱜᱟᱱ ᱢᱚᱦᱚᱛ ᱛᱮᱢ ᱢᱟᱱᱮ ᱟᱢᱟᱜ ᱵᱟᱰᱟᱭ ᱢᱮᱱᱟᱜ ᱠᱷᱟᱱ ᱡᱩᱫᱤᱢ ᱞᱟᱹᱭ ᱫᱟᱲᱮᱭᱟᱜ ᱠᱷᱟᱱ ᱱᱟᱯᱟᱭ ᱠᱚᱜ-ᱟ?
ᱦᱮᱸ ᱢᱟᱹᱭ ᱥᱟᱥᱟᱝ ᱫᱚ ᱟᱵᱚᱣᱟᱜ ᱫᱚ ᱥᱟᱶᱛᱟ ᱨᱮᱫᱚ ᱟᱹᱰᱤ ᱟᱢᱫᱟ ᱠᱟᱹᱢᱤ ᱨᱮ ᱞᱟᱜᱟᱜᱼᱟ ᱟᱵᱚᱣᱟᱜ ᱫᱚ ᱥᱟᱥᱟᱝ ᱥᱟᱝ ᱵᱟᱝᱠᱷᱟ ᱪᱮᱫ ᱠᱟᱹᱢᱤ ᱦᱚᱨᱟ ᱜᱮ ᱵᱟᱝ ᱦᱩᱭᱩᱜᱼᱟ ᱡᱮ ᱟᱵᱚᱣᱟᱜ ᱫᱚ ᱡᱟᱱᱟᱢ ᱠᱷᱚᱱᱟᱜ ᱮᱛᱚᱦᱚᱵ ᱠᱟᱛᱮᱫ ᱜᱩᱡᱩᱜ ᱫᱷᱟᱹᱵᱤᱡ ᱡᱷᱚᱛᱚ ᱨᱮᱜᱮ ᱥᱟᱥᱟᱝ ᱫᱚ ᱮᱠᱟᱞᱜᱮ ᱞᱟᱹᱠᱛᱤ ᱠᱟᱱᱟ, ᱪᱮᱫᱟᱜ ᱥᱮ ᱢᱤᱫᱴᱟᱱ ᱡᱚᱠᱷᱚᱱ ᱜᱤᱫᱽ ᱜᱤᱫᱽᱨᱟᱹ ᱡᱟᱱᱟᱢᱚᱜ ᱟᱭ ᱩᱱᱤ ᱡᱟᱱᱟᱢ ᱚᱠᱛᱚ ᱦᱚᱸ ᱥᱟᱥᱟᱝ ᱫᱚ ᱞᱟᱹᱠᱛᱤ ᱵᱟᱯᱞᱟ ᱚᱠᱛᱚ ᱦᱚᱸ ᱞᱟᱹᱠᱛᱤ ᱟᱨ ᱵᱷᱟᱸᱰᱟᱱ ᱡᱚᱠᱷᱚᱱ ᱡᱟᱦᱟᱸᱭ ᱜᱚᱡ ᱜᱩᱨᱩᱜᱼᱟᱭ ᱩᱱᱤ ᱡᱚᱠᱷᱚᱱ ᱢᱟᱲᱜᱷᱟᱹᱴᱤ ᱛᱮᱠᱚ ᱤᱫᱤᱭᱟ ᱩᱱ ᱛᱟᱶ ᱥᱟᱥᱟᱝ ᱫᱚ ᱞᱟᱹᱠᱛᱤ ᱜᱮᱭᱟ᱾ ᱚᱱᱟ ᱠᱷᱟᱹᱛᱤᱨ ᱛᱮ ᱥᱟᱥᱟᱝ ᱵᱟᱝᱠᱷᱟᱱ ᱟᱵᱚᱣᱟᱜ ᱫᱚ ᱡᱟᱦᱟᱱᱟᱜ ᱟᱹᱨᱤᱪᱟᱹᱞᱤ ᱥᱮ ᱟᱸ ᱤᱭᱟᱹ ᱠᱚᱨᱟᱣ ᱜᱮ ᱵᱟᱝ ᱜᱟᱱᱚᱜᱼᱟ᱾ ᱚᱱᱟᱜᱮ